ᱦᱮᱞᱳ
ᱦᱮᱸ ᱜᱚᱝᱠᱮ ᱥᱟᱹᱜᱩᱱ ᱥᱮᱛᱟᱜ ᱡᱚᱦᱟᱸᱨ
ᱦᱳᱭ ᱥᱟᱹᱜᱩᱱ ᱥᱮᱛᱟᱜ ᱡᱚᱦᱟᱸᱨ ᱨᱚᱲ ᱠᱚ ᱤᱧᱟᱹᱜ ᱢᱚᱡᱽ ᱜᱮ ᱟᱸᱡᱚᱢᱚᱜ ᱠᱟᱱᱟ ᱥᱮ?
ᱦᱮᱸ ᱮᱠᱟᱞ ᱱᱟᱯᱟᱭ ᱜᱮ ᱟᱸᱡᱚᱢ ᱦᱤᱡᱩᱜ ᱠᱟᱱᱟ ᱱᱤᱛᱚᱜ ᱫᱷᱟᱹᱵᱤᱡ ᱫᱚ ᱦᱟᱸᱜ᱾ ᱟᱨ ᱤᱧᱟᱹᱜ ᱦᱚᱸ ᱯᱟᱥᱮᱡ ᱱᱟᱯᱟᱭ ᱜᱮ ᱥᱮᱴᱮᱨᱚᱜ ᱠᱟᱱᱟ?
ᱦᱳᱭ ᱟᱢᱟᱜ ᱦᱚᱸ ᱟᱹᱰᱤ ᱱᱟᱯᱟᱭ ᱟᱸᱡᱚᱢᱚᱜ ᱠᱟᱱᱟ᱾ ᱛᱚ ᱮᱱᱠᱷᱟᱱ ᱪᱮᱫ ᱪᱮᱠᱟ ᱦᱩᱭᱩᱜ ᱠᱟᱱᱟ ᱱᱤᱛ ᱫᱚ?
ᱱᱤᱛᱚᱜ ᱢᱟ ᱮᱭᱥᱮ ᱜᱮ ᱵᱮᱨᱮᱫ ᱵᱟᱲᱟ ᱠᱟᱛᱮᱫ ᱱᱚᱛᱮ ᱠᱷᱮᱛ ᱠᱚᱥᱮᱫ ᱦᱮᱡ ᱵᱟᱲᱟ ᱦᱩᱭ ᱟᱠᱟᱱᱟ ᱦᱟᱸᱜ ᱫᱟᱹᱛᱟᱹᱱᱤ ᱠᱚ ᱯᱮᱴᱮᱡ ᱦᱩᱭ ᱟᱠᱟᱱᱟ᱾
ᱛᱟᱦᱚᱞᱮ ᱫᱟᱹᱛᱟᱹᱱᱤ ᱵᱟᱲᱟ ᱠᱚᱫᱚ ᱦᱩᱭᱱᱟ ᱥᱮ ᱟᱹᱣᱨᱤ?
ᱟᱹᱣᱨᱤ ᱱᱚᱜᱼᱚᱭ ᱫᱟᱹᱛᱟᱹᱱᱤ ᱠᱚ ᱯᱮᱴᱮᱡ ᱵᱟᱲᱟ ᱦᱩᱭᱩᱜ ᱠᱟᱱᱟ ᱦᱟᱸᱜ
ᱦᱩᱸ ᱤᱧ ᱫᱚ ᱦᱟᱸᱜ ᱤᱧᱦᱚᱸ ᱫᱟᱹᱛᱟᱹᱱᱤ ᱵᱟᱲᱟ ᱦᱩᱭ ᱮᱱᱟ᱾ ᱤᱧ ᱦᱚᱸᱱᱚᱜᱼᱚᱭ ᱫᱤᱛᱟᱹᱱᱤ ᱵᱟᱲᱟ ᱠᱟᱛᱮᱫ ᱦᱟᱸᱜ ᱱᱟᱥᱮᱱᱟᱜ ᱟᱨ ᱦᱚᱸ ᱱᱚᱛᱮ ᱢᱟᱱᱮ ᱜᱷᱩᱴᱩ ᱧᱚᱜ ᱥᱮᱫ ᱤᱧ ᱦᱮᱡ ᱮᱱᱟ ᱱᱚᱛᱮ ᱠᱷᱚᱱ ᱫᱚ ᱦᱟᱜ ᱱᱮᱴᱚᱣᱟᱨᱠ ᱠᱚ ᱵᱮᱥ ᱵᱷᱟᱹᱜᱤ ᱧᱟᱢᱛᱮ ᱟᱫᱚᱧ ᱢᱮᱱᱫᱟ ᱱᱟᱥᱮ ᱱᱟᱹᱜ ᱫᱟᱲᱟ ᱵᱟᱲᱟᱭᱧ ᱪᱟᱞᱟᱣ ᱞᱮᱱ ᱜᱮ᱾
ᱟᱪᱪᱷᱟ ᱟᱪᱪᱷᱟ ᱟ ᱛᱚᱵᱮ ᱡᱚ
ᱟᱪᱪᱷᱟ ᱜᱚᱢᱠᱮ ᱢᱟ ᱛᱟᱦᱚᱞᱮ ᱢᱤᱫ ᱴᱮᱱ ᱞᱟᱹᱭ ᱛᱟᱞᱟᱝ ᱢᱮ ᱚᱱᱟ ᱦᱳᱭ ᱴᱚᱯᱤᱠ ᱨᱮᱜᱮ ᱞᱟᱝ ᱜᱟᱯᱟᱞ ᱢᱟᱨᱟᱣᱟ
ᱦᱮᱸ‌ ᱛᱚ ᱟᱫᱚ ᱟᱪᱪᱷᱟ ᱡᱚᱛᱚ ᱦᱚᱲ ᱜᱮ ᱚᱲᱟᱜ ᱠᱚ ᱨᱮ ᱢᱟ
ᱦᱩᱸ ᱮᱠᱷᱚᱱ ᱫᱚ ᱦᱟᱸᱜ ᱟᱞᱮ ᱱᱚᱣᱟ ᱠᱚᱨᱮ ᱫᱚ ᱟᱞᱮ ᱫᱚ ᱦᱟᱸᱜ ᱡᱚᱛᱚ ᱦᱚᱲ ᱜᱮ ᱱᱟᱯᱟᱭ ᱜᱮ ᱢᱮᱱᱟᱜ ᱞᱮᱭᱟ ᱟᱨ ᱵᱮᱥ ᱜᱮ ᱟᱯᱮ ᱠᱚ ᱜᱮ ᱦᱟᱸᱜ ᱪᱮᱫ ᱞᱮᱠᱟ ᱢᱮᱱᱟᱜ ᱯᱮᱭᱟ
ᱦᱩᱸ ᱦᱩᱸ ᱟᱞᱮ ᱠᱚ ᱦᱚᱸ ᱱᱟᱯᱟᱭ ᱵᱟᱲᱟ ᱜᱮ ᱢᱮᱱᱟᱜ ᱞᱮ ᱡᱚᱛᱚ ᱦᱚᱲ ᱜᱮ ᱚᱲᱟᱜ ᱠᱚ ᱨᱮ ᱫᱚ ᱦᱟᱸᱜ ᱢᱮᱱᱠᱷᱟᱱ ᱱᱚᱜᱼᱚᱭ ᱱᱚᱣᱟ ᱟᱵᱩᱣᱟᱜ ᱥᱟᱶᱛᱟ ᱥᱮ ᱥᱚᱢᱟᱡᱽ ᱱᱟᱯᱟᱭ ᱰᱟᱦᱟᱨ ᱥᱮᱫ ᱵᱟᱹᱱᱩᱜᱼᱟ ᱦᱟᱸᱜ ᱮᱱᱛᱮ ᱱᱚᱣᱟ ᱦᱟᱺᱰᱤ ᱯᱟᱹᱣᱨᱟ ᱨᱮ ᱰᱩᱵᱟᱹ ᱟᱠᱟᱱᱟ ᱦᱟᱜ ᱱᱚᱣᱟ ᱱᱤᱭᱟᱹ ᱵᱟᱵᱚᱛ ᱛᱮ ᱜᱮ ᱦᱟᱸᱜ ᱞᱟᱝ ᱜᱟᱞᱢᱟᱨᱟ ᱠᱚᱨᱟᱣ ᱞᱮᱠᱷᱟᱡ ᱱᱟᱯᱟᱭ ᱦᱩᱭᱩᱜᱼᱟ ᱛᱚ ᱟᱯᱮ ᱥᱮᱱᱟᱜ ᱪᱮᱫ ᱞᱮᱠᱟ ᱥᱤᱪᱩᱭᱮᱥᱟᱱ ᱱᱚᱝᱠᱟ ᱦᱟᱺᱰᱤ ᱯᱟᱹᱣᱨᱟ ᱨᱮ ᱜᱮ ᱢᱮᱱᱟᱜ ᱠᱚᱣᱟ ᱦᱚᱲ ᱠᱚ ᱥᱮ
ᱦᱳᱭ ᱟᱹᱰᱤ ᱱᱟᱯᱟᱭ ᱱᱟᱯᱟᱭ ᱢᱤᱫ ᱴᱮᱱ ᱥᱟᱛᱟᱢ ᱮᱢ ᱵᱟᱪᱷᱟᱣ ᱛᱩᱫ ᱟᱠᱟᱫ ᱛᱟᱞᱟᱝᱼᱟ ᱱᱚᱣᱟ ᱨᱮ ᱤᱧ ᱦᱚᱸ ᱚᱱᱮ ᱱᱟᱜ ᱤᱧ ᱞᱟᱹᱭ ᱞᱮᱜᱮ ᱱᱚᱛᱮ ᱦᱟᱜ ᱦᱟᱺᱰᱤ ᱯᱟᱹᱣᱨᱟᱹ ᱢᱮᱱ ᱞᱮᱠᱷᱟᱱ ᱫᱚ ᱦᱟᱸᱜ ᱪᱟᱹᱞᱩᱜ ᱠᱟᱱ ᱜᱮᱭᱟ ᱱᱚᱛᱮ ᱫᱚ ᱟᱞᱮ ᱦᱟᱸᱜ ᱢᱤᱫ ᱫᱷᱟᱣ ᱵᱚᱱᱫᱚ ᱵᱟᱲᱟ ᱞᱮᱫᱟ ᱞᱮ ᱡᱮ ᱜᱟᱞᱢᱟᱨᱟᱣ ᱠᱟᱛᱮᱫ ᱡᱮ ᱵᱟᱵᱚᱱ ᱚᱲᱟᱜ ᱫᱚ ᱱᱚᱝᱠᱟ ᱫᱚ ᱵᱩᱞ ᱢᱟᱛᱟ ᱠᱟᱱᱟ ᱠᱟᱹᱴᱤᱡ ᱜᱤᱫᱽᱨᱟᱹ ᱵᱟᱲᱟᱭᱟ ᱩᱱᱠᱩ ᱦᱚᱸ ᱚᱱᱟ ᱨᱮᱠᱚ ᱡᱚᱵᱮᱜ ᱠᱟᱱᱟ ᱚᱞᱚᱜ ᱯᱟᱲᱦᱟᱜ ᱠᱷᱚᱱ ᱠᱚ ᱥᱟᱦᱟᱜ ᱠᱟᱱᱟ ᱦᱟ. ᱰᱤ ᱨᱮᱠᱚ ᱡᱚᱵᱮᱜ ᱠᱟᱱᱟ᱾ ᱜᱟᱞᱢᱟᱨᱟᱣ ᱜᱚᱴᱟ ᱞᱮᱫᱼᱟ ᱞᱮ ᱡᱮ ᱵᱚᱱᱫᱚ ᱦᱩᱭᱩᱜᱼᱟ᱾ ᱜᱟᱞᱢᱟᱨᱟᱣ ᱜᱚᱴᱟ ᱫᱚ ᱟᱞᱮ ᱢᱟᱱᱮ ᱡᱩᱣᱟᱹᱱ ᱠᱚᱜᱮ ᱞᱮ ᱛᱟᱦᱮᱸ ᱠᱟᱱᱟ ᱠᱚ ᱟᱫᱚ ᱡᱟᱦᱟᱸᱭ ᱦᱟᱯᱲᱟᱢ ᱠᱚ ᱢᱟᱱᱮ ᱢᱟᱨᱮ ᱦᱚᱲ ᱵᱚᱱᱫᱚᱭ ᱟᱵᱚᱱ ᱢᱮᱱᱠᱷᱟᱱ ᱵᱚᱱᱫᱚ ᱠᱮᱫᱟ ᱠᱚ ᱫᱩ ᱛᱤᱱ ᱢᱟᱥ ᱟᱨᱦᱚ ᱱᱚᱜ-ᱚᱭ ᱦᱟᱸᱜ ᱠᱚ ᱮᱦᱚᱵ ᱟᱠᱟᱫᱟ ᱢᱟᱱᱮ ᱟᱹᱰᱤ ᱟᱹᱰᱤ ᱚᱵᱚᱥᱛᱷᱟ ᱠᱷᱟᱨᱟᱯ ᱜᱮᱭᱟ ᱟᱫᱚᱢ ᱠᱚ ᱢᱟᱱᱮ ᱠᱟᱹᱴᱤᱡ ᱠᱟᱹᱴᱤᱡ ᱜᱤᱫᱽᱨᱟᱹ ᱚᱱᱠᱟ ᱧᱮᱞ ᱥᱮᱲᱟᱭ ᱮᱫᱟ ᱠᱚ ᱢᱟᱛᱟᱞ ᱠᱚ ᱧᱮᱞ ᱠᱚᱣᱟ ᱩᱱ ᱢᱟᱱᱮ ᱟᱹᱰᱤ ᱠᱷᱟᱨᱟᱯ ᱚᱵᱚᱥᱛᱷᱟ᱾ ᱟᱯᱮ ᱥᱮᱫ ᱜᱮ ᱢᱟ ᱠᱟᱹᱴᱤᱡ ᱞᱟᱹᱭ ᱛᱟᱞᱟᱝ ᱢᱮ
ᱦᱩᱸ ᱦᱩᱸ ᱟᱞᱮ ᱥᱮᱫ ᱦᱚᱸ ᱱᱚᱝᱠᱟ ᱜᱮ ᱟᱹᱰᱤ ᱢᱚᱛᱞᱚᱵ ᱟᱹᱰᱤ ᱢᱚᱛᱞᱟᱵ ᱪᱮᱫ ᱞᱮᱠᱟᱢ ᱢᱮᱱ ᱠᱮᱫᱟ ᱟᱹᱰᱤ ᱥᱚᱢᱚᱥᱥᱟ ᱢᱮᱱᱟᱜᱼᱟᱜ ᱮᱱᱛᱮ ᱱᱚᱛᱮ ᱫᱚ ᱟᱹᱰᱤ ᱡᱟᱹᱥᱛᱤ ᱠᱤᱨᱤᱧ ᱟᱠᱷᱨᱤᱧ ᱦᱩᱭᱩᱜ ᱠᱟᱱᱟ ᱟᱞᱮ ᱥᱮᱫ ᱫᱚ ᱦᱟᱸᱜ ᱡᱮᱥᱮ ᱱᱚᱶᱟ ᱜᱚᱜᱚ ᱡᱚᱱᱟ ᱠᱚ ᱥᱮ ᱟᱭᱩ ᱡᱚᱱᱟ ᱠᱚ ᱦᱟᱸᱜ ᱦᱟᱹᱴᱤᱭᱟᱹ ᱠᱚᱨᱮ ᱠᱚ ᱤᱫᱤ ᱵᱟᱲᱟᱭ ᱮᱫᱟ᱾ ᱟᱨ ᱦᱟᱹᱴᱭᱟᱹᱨ ᱠᱚᱨᱮ ᱮᱠᱫᱚᱢ ᱞᱟᱜᱟᱛᱟᱨ ᱠᱚ ᱫᱩᱲᱩᱵᱚᱜ ᱠᱟᱱᱟ ᱦᱟᱸᱜ
ᱟᱫᱚ ᱩᱱᱠᱩ ᱦᱚᱸ ᱛᱤᱱᱟᱹᱜ ᱮᱢ ᱢᱟᱱᱟᱣ ᱠᱚᱣᱟ ᱩᱱᱠᱩ ᱦᱚᱸ ᱢᱤᱫ ᱵᱟᱨ ᱱᱚᱝᱠᱟ ᱢᱟᱱᱟᱣ ᱦᱩᱭ ᱞᱮᱱ ᱜᱮᱭᱟ ᱟᱞᱮ ᱥᱮᱫ ᱦᱚᱸ ᱱᱚᱝᱠᱟ ᱵᱤᱪᱟᱨ ᱠᱚ ᱦᱩᱭ ᱞᱮᱱᱟ ᱵᱚᱞᱮ ᱵᱚᱱ ᱦᱟᱺᱰᱤ ᱯᱟᱹᱣᱨᱟᱹ ᱫᱚᱵᱚᱱ ᱵᱟᱨᱚᱱᱟ᱾ ᱢᱮᱱᱠᱷᱟᱱ ᱩᱱᱠᱩᱣᱟᱜ ᱫᱚ ᱠᱟᱱᱟ ᱵᱚᱞᱮ ᱱᱚᱣᱟ ᱜᱮ ᱛᱟᱞᱮ ᱟᱞᱮᱭᱟᱜ ᱵᱤᱡᱽᱱᱮᱥ ᱞᱮᱠᱟ ᱞᱮᱠᱟ ᱱᱚᱣᱟ ᱵᱟᱞᱮ ᱟᱹᱠᱷᱨᱤᱧ ᱠᱷᱟᱡ ᱫᱚ ᱪᱮᱫ ᱞᱮ ᱪᱮᱠᱟᱹᱭᱟ ᱟᱫᱚ ᱚᱱᱮ ᱚᱱᱠᱟ ᱟᱠᱚᱣᱟᱜ ᱢᱟ ᱠᱟᱛᱷᱟ ᱛᱟᱠᱚ ᱟᱫᱚ ᱮᱱᱦᱚᱸ ᱟᱭᱢᱟ ᱞᱮᱠᱟ ᱚᱱᱠᱟ ᱢᱮᱱ ᱦᱩᱭ ᱞᱮᱱᱟ ᱵᱚᱞᱮ ᱟᱭᱢᱟ ᱞᱮᱠᱟᱱ ᱵᱤᱡᱽᱱᱮᱥ ᱨᱮᱱᱟᱜ ᱢᱮᱱᱟᱜᱼᱟ ᱦᱟᱺᱰᱤ ᱯᱟᱹᱣᱨᱟᱹ ᱫᱚ ᱵᱚᱱ ᱵᱟᱹᱜᱤ ᱞᱮᱠᱷᱟᱱ ᱫᱚ ᱱᱟᱯᱟᱭ ᱦᱳᱭᱳᱜᱼᱟ᱾ ᱮᱱᱛᱮ ᱱᱚᱣᱟ ᱦᱟᱺᱰᱤ ᱯᱟᱹᱣᱨᱟᱹ ᱛᱮ ᱟᱯᱱᱟᱨ ᱨᱮᱱ ᱦᱚᱲ ᱢᱟᱠᱚ ᱠᱚ ᱵᱟᱹᱲᱤᱡᱚᱜ ᱠᱟᱱ ᱜᱮ ᱟᱨ ᱟᱵᱚᱣᱟᱜ ᱥᱚᱢᱟᱡᱽ ᱵᱟᱹᱲᱤᱡᱚᱜ ᱠᱟᱱᱟ᱾ ᱛᱚ
ᱮᱠᱟᱞ᱾
ᱮᱱᱦᱚᱸ ᱱᱚᱛᱮ ᱫᱚ ᱵᱟᱹᱭ ᱵᱟᱹᱭ ᱠᱚ ᱵᱚᱸᱫᱽ ᱧᱚᱜ ᱞᱮᱫᱟ ᱚᱱᱮᱢ ᱢᱮᱱ ᱠᱮᱫ ᱞᱮᱠᱟ ᱜᱮ ᱛᱚ ᱢᱮᱱᱠᱷᱟᱱ ᱯᱩᱨᱟᱹ ᱚᱠᱛᱮ ᱫᱚ ᱵᱟᱝ ᱵᱚᱫᱽ ᱩᱛᱟᱹᱨ ᱟᱠᱟᱱᱟ ᱦᱟᱸᱜ
ᱟᱹᱰᱤ ᱱᱟᱯᱟᱭ ᱜᱮ ᱟᱨ ᱱᱚᱜᱼᱚᱭ ᱦᱟᱸᱜ ᱦᱟᱹᱴᱤᱭᱟᱹ ᱥᱮ ᱦᱟᱴ ᱨᱮ ᱤᱫᱤ ᱱᱚᱛᱮ ᱫᱚ ᱦᱟᱸᱜ ᱵᱟᱝ ᱧᱮᱞᱚᱜ ᱠᱟᱱᱟ ᱢᱟᱱᱮ ᱟᱞᱮ ᱥᱩᱨ ᱥᱩᱯᱩᱨ ᱥᱩᱯᱩᱨ ᱦᱟᱴ ᱠᱚᱨᱮ ᱫᱚ ᱚᱱᱟ ᱠᱚᱫᱚ ᱦᱟᱸᱜ ᱠᱤᱨᱤᱧ ᱟᱠᱷᱨᱤᱧ ᱫᱚ ᱵᱟᱝ ᱦᱩᱭᱩᱜ ᱛᱟᱦᱮᱸᱱ ᱜᱮᱭᱟ ᱟᱫᱚ ᱤᱧ ᱦᱚᱸ ᱦᱟᱱᱛᱮ ᱟᱞᱮ ᱫᱤᱥᱚᱢ ᱡᱟᱦᱟᱸ ᱢᱤᱱᱟᱹᱧᱟ ᱱᱚᱣᱟ ᱠᱷᱚᱱ ᱦᱟᱱᱛᱮ ᱥᱟᱺᱜᱤᱧ ᱧᱚᱜ ᱤᱧ ᱪᱟᱞᱟᱣ ᱵᱟᱲᱟ ᱟᱠᱟᱱᱟ ᱚᱸᱰᱮ ᱫᱚ ᱤᱧᱦᱚᱸ ᱟᱹᱰᱤ ᱞᱟᱦᱟ ᱧᱚᱜ ᱤᱧ ᱪᱟᱞᱟᱣ ᱞᱮᱱᱟ ᱠᱚᱞᱮᱡᱽ ᱨᱮ ᱯᱟᱲᱦᱟᱣ ᱚᱠᱛᱮ ᱛᱚᱧ ᱧᱮᱞ ᱮᱫᱟ ᱚᱸᱰᱮ ᱦᱚᱸ ᱠᱤᱨᱤᱧ ᱟᱠᱷᱨᱤᱧ ᱟᱭᱳ ᱦᱚᱲ ᱠᱚᱠᱚ ᱟᱹᱜᱩ ᱟᱠᱟᱫᱟ ᱟᱫᱚ ᱤᱧᱫᱚ ᱢᱟᱱᱮ ᱟᱪᱠᱟ ᱜᱤᱧ ᱤᱭᱟᱹ ᱜᱚᱫ ᱮᱱᱟ ᱧᱮᱞ ᱠᱟᱛᱮᱧ ᱚᱵᱟᱜ ᱜᱚᱫ ᱮᱱᱟ ᱟᱨᱮ ᱵᱟᱯᱨᱮ ᱦᱟᱴ ᱨᱮᱦᱚᱸ ᱱᱚᱜᱼᱚ ᱱᱚᱝᱠᱟᱱᱟᱜ ᱡᱤᱱᱤᱥ ᱧᱟᱢᱚᱜ ᱠᱟᱱᱟ ᱟᱨ ᱫᱚᱢᱮ ᱵᱩᱞ ᱢᱟᱛᱟᱞ ᱠᱚ ᱪᱟᱞᱟᱜ ᱠᱟᱱᱟ ᱟᱭᱳ ᱦᱚᱲ ᱠᱚᱴᱷᱮᱱ᱾ ᱧᱩᱭᱮᱫᱼᱟ ᱛᱚ ᱢᱤᱫᱴᱮᱱ ᱡᱩᱫᱟᱹ ᱜᱮᱧ ᱵᱩᱡ ᱠᱮᱫᱼᱟ ᱟᱫᱚ ᱛᱚᱠᱷᱚᱱ ᱠᱷᱚᱱ ᱤᱧ ᱢᱚᱱᱮ ᱠᱮᱫᱮᱜᱼᱟ ᱚ ᱛᱟᱦᱚᱞᱮ ᱦᱟᱴ ᱨᱮᱦᱚ ᱠᱤᱨᱤᱧ ᱟᱠᱷᱨᱤᱧ ᱫᱚ ᱦᱩᱭᱩᱜ ᱜᱮᱭᱟ ᱤᱧ ᱫᱚ ᱵᱟᱝᱠᱷᱟᱱ ᱞᱟᱦᱟ ᱛᱮᱫᱚ ᱱᱚᱝᱠᱟᱧ ᱢᱮᱱᱮ ᱮᱫ ᱛᱟᱦᱮᱫ-ᱟ ᱦᱳᱭ ᱛᱚ ᱟᱛᱳ ᱠᱚᱨᱮᱜᱮ ᱱᱚᱝᱠᱟ ᱠᱤᱨᱤᱧ ᱟᱠᱷᱨᱤᱧ ᱟᱵᱚᱱ ᱧᱩᱭᱟᱵᱚᱱ ᱵᱷᱩᱞ ᱠᱚ ᱛᱟᱦᱮᱸᱱᱟ ᱢᱮᱱᱠᱷᱟᱱ ᱵᱟᱝ ᱧᱮᱞ ᱮᱫᱟᱹᱧ ᱡᱮ ᱚᱱᱛᱮ ᱦᱮᱞᱟᱣ ᱠᱟᱛᱮ ᱦᱟᱴ ᱨᱮᱦᱚᱧ ᱧᱮᱞ ᱮᱫᱟ ᱫᱚᱢᱮ ᱠᱤᱨᱤᱧ ᱟᱠᱷᱨᱤᱧ ᱪᱟᱹᱞᱩᱜ ᱠᱟᱱᱟ ᱵᱩᱞ ᱢᱟᱛᱟᱞ ᱠᱚ ᱡᱟᱹᱛᱤ ᱦᱟᱴᱨᱮ ᱵᱚᱞᱚᱜ ᱠᱟᱱᱟ ᱧᱩᱭ ᱮᱫᱟᱠᱚ ᱚᱱᱠᱟ ᱨᱟᱹᱥᱠᱟᱹᱭ ᱮᱫᱟᱠᱚ ᱢᱳᱵᱟᱭᱤᱞ
ᱦᱩᱸ ᱦᱩᱸ᱾ ᱦᱮᱸ ᱱᱚᱜᱼᱚ ᱱᱤᱭᱟᱹ ᱫᱚ ᱦᱟᱸᱜ ᱟᱞᱮ ᱥᱮᱫ ᱟᱹᱰᱤ ᱡᱟᱹᱥᱛᱤ ᱢᱮᱱᱟᱜᱼᱟ ᱟᱹᱰᱤ ᱡᱟᱹᱥᱛᱤ ᱢᱚᱛᱞᱚᱵ ᱠᱷᱟᱨᱟᱯ ᱪᱟᱵᱟ ᱟᱠᱟᱱᱟ ᱢᱮᱱ ᱫᱟᱲᱮᱭᱟᱜ ᱟᱢ ᱚᱵᱚᱥᱛᱟ ᱠᱚ ᱦᱟᱸᱜ ᱮᱱᱛᱮᱫ ᱜᱳᱚᱴᱟ ᱦᱟᱹᱴᱤᱭᱟᱹᱟᱹ ᱯᱟᱲᱟᱨᱮ ᱱᱚᱝᱠᱟᱢ ᱧᱮᱞᱟ ᱟᱨ ᱠᱷᱟᱥᱠᱟᱨ ᱟᱵᱚ ᱦᱚᱲ ᱠᱚᱨᱮᱱ ᱜᱮ ᱦᱚᱲ ᱦᱚᱯᱚᱱ ᱜᱮᱢ ᱧᱮᱞᱣᱟ ᱚᱱᱟ ᱤᱭᱟᱹ ᱱᱟᱠᱷᱨᱟ ᱨᱮ ᱫᱚ ᱦᱟᱸᱜ ᱢᱟᱱᱮ ᱟᱹᱠᱷᱨᱤᱧ ᱠᱚᱦᱚᱸ ᱦᱚᱲ ᱦᱚᱯᱚᱱ ᱨᱮᱱ ᱜᱚᱜᱚ ᱠᱚ ᱥᱮ ᱟᱭᱳ ᱠᱚ ᱦᱟᱸᱜ ᱢᱮᱱᱟᱜ ᱠᱚᱣᱟ ᱟᱨ ᱠᱤᱨᱤᱧᱮᱫ ᱠᱚᱦᱚᱸ ᱚᱱᱠᱟ ᱠᱚ ᱛᱟᱦᱮᱱᱟ ᱦᱚᱲ ᱠᱚᱜᱮ ᱟᱫᱚ ᱟᱭᱢᱟ ᱞᱮᱠᱟᱱ ᱵᱤᱡᱽᱱᱮᱥ ᱨᱮᱱᱟᱜ ᱢᱟ ᱢᱮᱱᱟᱜ ᱜᱮ ᱦᱟᱜ ᱫᱤᱠᱩ ᱠᱚᱫᱚᱢ ᱧᱮᱞ ᱠᱚᱣᱟ ᱵᱚᱞᱮ ᱟᱭᱢᱟ ᱞᱮᱠᱟᱱ ᱱᱚᱝᱠᱟ ᱥᱚᱵᱽᱡᱤ ᱮᱢᱟᱱ ᱠᱚ ᱵᱤᱡᱽᱱᱮᱥᱟ ᱥᱮ ᱡᱟᱦᱟᱱᱟᱜ ᱜᱮ ᱢᱮᱱᱠᱷᱟᱱ ᱢᱤᱫ ᱱᱟᱠᱷᱟ ᱫᱚ ᱦᱟᱸᱜ ᱮᱠᱫᱚᱢ ᱵᱷᱮᱜᱟᱨ ᱜᱮᱢ ᱧᱮᱞᱟ ᱵᱚᱞᱮ ᱮᱠᱮᱱ ᱦᱚᱲ ᱢᱮᱱᱟᱜ ᱠᱚᱣᱟ ᱟᱨ ᱱᱚᱜᱚ ᱱᱚᱝᱠᱟ ᱦᱟᱺᱰᱤ ᱠᱚᱠᱚ ᱧᱩᱭᱮᱫᱟ ᱟᱨ ᱥᱮ ᱠᱚ ᱟᱠᱷᱨᱤᱧ ᱮᱫᱟ᱾ ᱟᱨ ᱟᱫᱚᱢ ᱦᱚᱲ ᱫᱚᱠᱚ ᱵᱩᱞ ᱢᱟᱛᱟᱞ ᱠᱟᱛᱮᱫ ᱠᱚ ᱜᱤᱛᱤᱡ ᱵᱟᱲᱟ ᱠᱟᱱᱟ ᱥᱟᱢᱱᱮ ᱨᱮ᱾ ᱛᱚᱵᱮ ᱚᱵᱚᱥᱛᱟ ᱚᱱᱟᱢ ᱥᱤᱪᱩᱭᱮᱥᱚᱱᱮᱢ ᱧᱮᱞ ᱞᱮᱠᱷᱟᱱ ᱟᱹᱰᱤ ᱢ ᱢᱚᱛᱞᱚᱵ ᱦᱟᱦᱟᱲ ᱦᱚᱢ ᱵᱩᱡᱷᱟᱹᱣᱟ ᱟᱨ ᱫᱩᱠ ᱦᱢ ᱵᱩᱡᱷᱟᱹᱣᱟ ᱮᱱᱛᱮ ᱚᱠᱟ ᱰᱟᱦᱟᱨ ᱨᱮ ᱟᱵᱚᱣᱟᱜ ᱥᱚᱢᱟᱡ ᱪᱟᱞᱟᱜ ᱠᱟᱱᱟ ᱥᱮ ᱥᱟᱶᱛᱟ ᱪᱟᱞᱟᱜ ᱠᱟᱱᱟ ᱦᱟᱸᱜ
ᱟᱫᱚ ᱤᱧᱫᱚᱩᱧ ᱢᱮᱱᱟ ᱱᱚᱜᱼᱚ ᱱᱤᱭᱟᱹ ᱠᱚ ᱨᱮ ᱫᱚ ᱦᱟᱸᱜ ᱱᱚᱣᱟ ᱢᱟᱺᱡᱷᱤ ᱯᱟᱦᱟᱴᱟ ᱥᱮ ᱟᱵᱚᱣᱟᱜ ᱢᱟᱺᱡᱷᱤ ᱯᱟᱨᱜᱟᱱᱟ ᱥᱤᱥᱴᱮᱢ ᱢᱮᱱᱟᱜᱼᱟ ᱱᱚᱣᱟ ᱦᱚᱛᱮᱛᱮ ᱡᱚᱫᱤ ᱠᱚ ᱵᱚᱱᱫᱷ ᱦᱚᱪᱚ ᱞᱮᱠᱷᱟᱱᱡ ᱫᱚ ᱟᱹᱰᱤ ᱢᱚᱸᱡ ᱟᱹᱰᱤ ᱱᱟᱯᱟᱭ ᱦᱩᱭ ᱠᱚᱜᱼᱟ ᱦᱟᱸᱜ ᱢᱮᱱᱠᱷᱟᱱ ᱱᱤᱛᱚᱜ ᱫᱷᱟᱹᱨᱤᱡ ᱱᱚᱣᱟ ᱟᱹᱰᱤ ᱠᱚᱢ ᱱᱚᱣᱟ ᱵᱟᱵᱚᱫ ᱛᱮᱠᱚ ᱜᱟᱯᱟᱞ ᱢᱟᱨᱟᱜ ᱠᱟᱱᱟ ᱦᱟᱸᱜ ᱱᱚᱣᱟ ᱢᱟᱺᱡᱷᱤ ᱯᱟᱦᱴᱟ ᱥᱮᱫ ᱠᱷᱚᱱᱚᱡ
ᱦᱮᱸ ᱱᱚᱶᱟ ᱠᱟᱛᱷᱟᱮ ᱤᱧ ᱢᱤᱫ ᱵᱟᱨᱭᱟ ᱠᱟᱛᱷᱟᱧ ᱞᱟᱹᱭ ᱞᱮ ᱛᱟᱞᱟᱝ ᱜᱮ ᱜᱚᱝᱠᱮ ᱦᱳᱭ ᱱᱚᱣᱟ ᱟᱹᱰᱤ ᱢᱮᱱ ᱯᱚᱭᱮᱱᱴ ᱠᱟᱱᱟ ᱱᱚᱣᱟ ᱵᱟᱨᱭᱟ ᱠᱟᱛᱷᱟᱧ ᱞᱟᱹᱭ ᱞᱮᱫᱟ ᱱᱚᱜᱼᱚᱭ ᱡᱟᱦᱟᱸ ᱢᱟᱹᱡᱷᱤ ᱠᱟᱛᱜ ᱥᱮ ᱟᱵᱚ ᱢᱟᱺᱡᱷᱤ ᱯᱟᱨᱜᱟᱱᱟ ᱛᱮ ᱜᱟᱞᱢᱟᱨᱟᱣ ᱨᱮᱭᱟᱜ ᱠᱟᱛᱷᱟ ᱟᱨ ᱱᱚᱣᱟ ᱢᱟᱛᱚ ᱟᱵᱚᱨᱮᱱ ᱱᱤᱛᱚᱜ ᱟᱞᱮ ᱱᱚᱣᱟ ᱠᱚᱨᱮᱱ ᱢᱟ ᱮᱠᱷᱮᱱ ᱦᱟᱺᱰᱤ ᱧᱩ ᱢᱟᱛᱟᱞ ᱢᱟᱺᱡᱷᱤ ᱟᱨ ᱱᱟᱭᱠᱮ ᱠᱚᱜᱮ ᱢᱮᱱᱟᱜ ᱠᱚᱣᱟ ᱟᱫᱚ ᱱᱩᱠᱩ ᱫᱚ ᱚᱱᱟᱨᱮ ᱪᱮᱫ ᱞᱮᱠᱟ ᱠᱚ ᱥᱟᱟᱞᱟᱜ ᱠᱚᱣᱟ ᱠᱚᱚᱴᱮᱭᱟ ᱪᱮᱫ ᱠᱚ ᱜᱟᱞᱢᱟᱨᱟᱣᱟ ᱟᱵᱚ ᱞᱮᱠᱟᱱ ᱡᱩᱫᱤ ᱢᱤᱫᱴᱮᱱ ᱮᱰᱩᱠᱮᱴᱮᱮᱴ ᱦᱚᱲ ᱚᱱᱟᱨᱮ ᱢᱟᱺᱡᱷᱮ ᱥᱮ ᱱᱟᱭᱠᱮ ᱨᱮᱭ ᱵᱚᱞᱚᱜᱼᱟ ᱛᱟᱦᱚᱞᱮ ᱠᱷᱟᱱ ᱩᱱᱤ ᱫᱚ ᱚᱴᱳᱢᱮᱴᱤᱠ ᱚᱱᱟ ᱨᱮᱭ ᱵᱤᱨᱩᱫᱟ ᱟᱨ ᱡᱩᱫᱤ ᱡᱩᱤ ᱚᱱᱠᱟᱱᱤᱡ ᱩᱩᱞ ᱢᱟᱛᱟᱞ ᱦᱚᱲᱤᱡ ᱜᱮ ᱡᱩᱫᱤ ᱱᱟᱭᱠᱮ ᱜᱚᱰᱮᱛ ᱟᱨ ᱵᱟᱝ ᱱᱚᱛᱮ ᱢᱺᱡᱷᱤ ᱦᱚᱲᱮ ᱛᱟᱦᱮᱱᱟ ᱛᱟᱦᱚᱞᱮ ᱠᱷᱟᱱ ᱫᱚ ᱩᱱᱤ ᱫᱚ ᱚᱱᱟ ᱫᱚ ᱪᱤᱠᱟᱹᱛᱮᱭ ᱥᱟᱯᱳᱴᱟ ᱩᱱᱤ ᱫᱚ ᱟᱭᱟᱜ ᱩᱱᱤ ᱚᱱᱟ ᱵᱟᱭ ᱧᱟᱢ ᱞᱮᱠᱷᱟᱱ ᱩᱱᱤ ᱴᱷᱤᱠ ᱵᱟᱭ ᱵᱩᱡᱷᱟᱹᱜᱼᱟ ᱟᱨ ᱚᱱᱟ ᱨᱮᱫᱚ ᱩᱱᱤ ᱫᱚ ᱵᱤᱰᱩᱮᱫᱚ ᱵᱟᱝᱜᱮ ᱨᱚᱲᱟ ᱚᱱᱟᱛᱮ ᱛᱮᱜᱮ ᱤᱧ ᱫᱩᱧ ᱢᱚᱱᱮᱭᱮᱫᱟ ᱡᱮ ᱚᱱᱟᱨᱮᱦᱟᱸᱜ ᱵᱮᱥᱤ ᱵᱟᱝ ᱠᱚ ᱨᱚᱲ ᱮᱟ ᱟᱞᱮ ᱛᱮᱦᱚᱸ ᱱᱚᱜ ᱚᱚᱭ ᱡᱟᱦᱟᱸ ᱞᱮᱮ ᱵᱟᱨᱚᱱ ᱞᱮᱫ ᱠᱚᱣᱟ ᱟᱞᱮ ᱠᱟᱹᱴᱤᱡ ᱵᱮᱥᱤ ᱢᱟᱱᱮ ᱟᱞᱮ ᱤᱭᱝ ᱠᱚᱲᱟ ᱜᱤᱫᱽᱨᱟᱹ ᱞᱮ ᱛᱟᱦᱮᱸ ᱠᱟᱱᱟ ᱟᱞᱮ ᱢᱮᱱᱫᱟ ᱵᱟᱝ ᱱᱚᱣᱟ ᱫᱚ ᱠᱟᱹᱟᱹᱴᱤᱡ ᱵᱤᱪᱟᱹᱨ ᱵᱟᱲᱟ ᱠᱮᱫᱟᱞᱮ ᱢᱤᱫ ᱵᱟᱨ ᱦᱚᱲ ᱯᱟᱲᱦᱟᱜ ᱠᱟᱛᱮ ᱱᱚᱝᱠᱟᱞᱮ ᱢᱮᱱᱟᱜ ᱞᱮᱭᱟ ᱛᱚ ᱱᱤᱡᱮᱨᱨᱮᱱ ᱵᱟᱵᱟ ᱛᱟᱠᱚ ᱜᱮ ᱥᱟᱨᱟᱜ ᱛᱚᱠᱷ ᱚᱱ ᱠᱚ ᱧᱩ ᱠᱟᱛᱮᱮᱫ ᱠᱚ ᱤᱭᱟᱹ ᱵᱟᱲᱟᱭᱟ ᱜᱷᱟᱴᱟ ᱜᱷᱟᱹᱴᱟᱹ ᱵᱟᱲᱟᱭᱟ ᱫᱚ ᱪᱮᱫ ᱞᱮᱠᱟ ᱵᱩᱡᱷᱟᱹᱜᱼᱟ ᱢᱤᱫ ᱪ ᱦᱚᱲ ᱫᱚ ᱱᱟᱥᱮᱱᱟᱜ ᱫᱚ ᱵᱟᱭ ᱧᱮᱞ ᱥᱟᱟ ᱠᱮᱭᱟ ᱥᱮ ᱚᱱᱟ ᱠᱷᱟᱹᱤᱨ ᱜᱟᱰᱮᱞᱮ ᱞᱮ ᱵᱰᱩᱰ ᱞᱮᱫᱟ ᱟᱨ ᱩᱱᱠᱩ ᱢᱟᱟᱹᱡᱷᱤ ᱠᱚᱢᱟ ᱱᱤᱝᱠᱟᱨ ᱨᱮᱱ ᱵᱟᱵᱟ ᱦᱚᱲ ᱜᱮ ᱢᱮᱱᱟᱜ ᱠᱚᱣᱟ ᱟᱨ ᱩᱱᱠᱩ ᱢᱟ ᱧᱩᱢᱟᱛᱟᱞ ᱦᱚᱲ ᱛᱚ ᱚᱱᱟ ᱨᱮᱫᱚ ᱩᱱᱠᱩ ᱫᱚ ᱥᱟᱯᱚᱴ ᱫᱚ ᱵᱟᱝᱠᱚ ᱛᱟᱦᱮᱱ ᱠᱟᱱ ᱜᱮᱭᱟ ᱚᱱᱟ ᱛᱮᱜᱮ ᱤᱧ ᱫᱩᱧ ᱢᱚᱱᱮᱭᱮᱫᱟ ᱟᱨ ᱢᱟᱺᱡᱷᱤ ᱯᱟᱨᱜᱟᱱᱟ ᱥᱮ ᱢᱟᱡᱷᱤ ᱜᱟᱛᱮ ᱫᱚ ᱚᱱᱟ ᱠᱚ ᱜᱟᱞᱢᱟᱨᱟᱣ ᱥᱮ ᱚᱱᱟᱨᱮ ᱰᱩᱲᱩᱵ ᱨᱮᱫᱚ ᱵᱟᱝ ᱠᱚ ᱞᱟᱦᱟᱜ ᱠᱟᱱᱟ ᱟᱨ ᱚᱱᱟᱨᱮ ᱡᱩᱫᱤ ᱮᱰᱩᱠᱮᱴᱮᱰ ᱢᱤᱫᱮᱱ ᱢᱤᱫᱴᱮᱱ ᱦᱚᱲᱮ ᱦᱤᱡᱩᱜᱼᱟ ᱱᱟᱭᱠᱮᱼ ᱟᱭ ᱜᱚᱰᱮᱛᱚᱜᱼ ᱟᱭ ᱛᱚᱵᱮ ᱠᱷᱟᱱ ᱫᱚ ᱚᱴᱳᱢᱮᱴᱤᱠ ᱚᱸᱰᱮ ᱦᱟᱸᱜ ᱩᱱᱤ ᱵᱚᱱᱫᱚ ᱨᱮᱱᱟᱜ ᱮ ᱪᱮᱥᱴᱟᱭᱟ ᱟᱫᱚ ᱱᱚᱜ ᱱᱚᱝᱠᱟᱱ ᱦᱚᱲ ᱠᱚᱜᱮ ᱢᱮᱱᱟᱜ ᱠᱚᱛᱟᱵᱚᱱᱟ ᱟᱵᱚ ᱱᱤᱛᱚᱜ ᱚᱱᱠᱟᱱ ᱯᱚᱫᱽ ᱠᱚᱨᱮ ᱟᱫᱚ ᱚᱱᱟ ᱦᱚᱛᱮᱡ ᱛᱮ ᱤᱧᱫᱚᱩᱧ ᱢᱚᱱᱮᱭᱟ ᱡᱟᱹᱱᱤᱡ ᱦᱚᱭᱛᱳ ᱵᱚᱱᱫᱚ ᱨᱮᱦᱚᱸᱚᱜ ᱥᱚᱢᱚᱥᱥᱟᱜ ᱠᱟᱱ
ᱮᱠᱟᱞᱮᱠᱟ ᱦᱮᱸ ᱢᱮᱱ ᱫᱟᱲᱮᱭᱟᱜᱼᱟᱢ ᱱᱚᱜᱼᱚᱭ ᱱᱤᱭᱟᱹ ᱦᱚᱸ ᱢᱤᱫᱴᱮᱱ ᱠᱷᱟᱱ ᱢᱟᱺᱡᱷᱤ ᱯᱟᱴ ᱯᱟᱨᱜᱟᱱᱟ ᱥᱤᱥᱴᱮᱢ ᱟᱹᱰᱤ ᱢᱚᱸᱡᱽ ᱢᱮᱱᱟᱜ ᱱᱚᱣᱟᱛᱮ ᱡᱩᱫᱤ ᱠᱚ ᱵᱚᱸᱱᱫᱽ ᱞᱮᱠᱷᱟᱡ ᱟᱹᱰᱤ ᱱᱟᱯᱟᱭ ᱦᱩᱭ ᱠᱚᱜᱼᱟ ᱢᱮᱱᱠᱷᱟᱱ ᱱᱚᱜᱼᱚᱭ ᱩᱱᱠᱩ ᱢᱟᱺᱡᱷᱤ ᱯᱟᱦᱴᱟ ᱨᱮᱱ ᱛᱤᱱᱟᱹᱜ ᱦᱚᱲᱠᱩ ᱢᱮᱱᱟᱜ ᱠᱚᱣᱟ ᱦᱟᱸᱜ ᱡᱚᱛᱚ ᱦᱚᱲᱜᱤ ᱧᱩ ᱢᱟᱛᱟᱞ ᱡᱟᱹᱥᱛᱤ ᱦᱛᱤ ᱢᱮᱱᱟᱜ ᱠᱚᱣᱟ ᱜᱚᱴᱟ ᱜᱚᱴᱟ ᱟᱛᱳ ᱯᱟᱲᱟ ᱨᱮᱜᱮ ᱦᱟᱸᱜ ᱚᱱᱠᱟᱜ ᱜᱮ ᱟᱞᱮᱮᱥᱮᱫ ᱦᱚᱸ ᱚᱱᱮ ᱚᱱᱠᱠᱟᱟᱜᱮ ᱢᱮᱱᱟᱜ ᱠᱚᱣᱟ ᱟᱫᱚ ᱚᱱᱮ ᱚᱱᱟᱛ ᱠᱷᱟᱹᱛᱤᱨ ᱛᱮᱜᱮ ᱟᱹᱰᱤ ᱵᱟᱢ ᱵᱚᱫ ᱫᱟᱲᱮᱮᱜ ᱠᱟᱱᱟᱠᱷᱟᱡ ᱟᱭᱢᱟ ᱫᱤᱱ ᱨᱮᱜᱮ ᱱᱚᱣᱟ ᱠᱚ ᱥᱤᱪᱩᱭᱮᱥᱚᱱ ᱢᱟ ᱪᱟᱵᱟ ᱠᱚᱜ ᱦᱟᱸᱜ
ᱟᱫᱚ ᱱᱚᱜᱼᱚᱭ ᱟᱵᱚ ᱡᱩᱣᱟᱹᱱ ᱠᱚ ᱢᱮᱱᱟᱜ ᱵᱚᱱᱟ ᱚᱞᱚᱜ ᱯᱟᱲᱦᱟᱜ ᱦᱚᱲ ᱠᱚ ᱢᱮᱱᱟᱜ ᱵᱚᱱᱟ ᱟᱵᱚᱜᱮ ᱡᱟᱦᱟᱱᱟᱜ ᱱᱚᱜᱼᱚ ᱱᱚᱝᱠᱟᱱ ᱮᱣᱮᱨᱱᱮᱥ ᱵᱚᱱᱨ ᱠᱚᱨᱟᱣ ᱞᱮᱠᱷᱟᱱᱡ ᱦ ᱱᱟᱟᱭ ᱱᱟᱯᱟᱭ ᱦᱩᱭᱜᱼᱟ ᱟᱨ ᱥᱚᱨᱠᱟᱨ ᱯᱟᱦᱴᱟ ᱥᱮᱫ ᱠᱷᱚᱱ ᱡᱚᱫᱤ ᱱᱚᱝᱠᱟᱱᱟᱜ ᱡᱟᱦᱟᱱᱟᱜ ᱠᱚ ᱟᱹᱜᱩ ᱞᱮᱠᱷᱟᱡ ᱵᱚᱞᱮ ᱦᱟᱺᱰᱤ ᱯᱟᱹᱣᱨᱟᱹ ᱫᱚ ᱟᱹᱠᱷᱨᱤᱧ ᱱᱚᱝᱠᱟ ᱵᱚᱱᱫᱚ ᱞᱮᱱᱠᱷᱟᱡ ᱟᱹᱰᱤ ᱱᱟᱯᱟᱭ ᱦᱩᱭᱩᱜᱼᱟ
ᱦᱳᱭ ᱚᱝᱠᱟ ᱥᱚᱨᱠᱟᱨ ᱯᱟᱦᱟᱴᱟ ᱠᱷᱚᱱᱚᱡ ᱟᱞᱮ ᱚᱱᱛᱮᱢᱟ ᱦᱟᱸᱟᱜ ᱱᱟᱣᱟᱱᱤᱡ ᱥᱚᱨᱠᱟᱨᱮ ᱦᱮᱡ ᱵᱟᱲᱟᱟᱣ ᱟᱠᱟᱱᱟ ᱟᱨ ᱥᱚᱨᱠᱟᱨ ᱫᱚ ᱵᱟᱞᱟᱝ ᱨᱚᱲᱯᱚᱲᱟ ᱚᱱᱟ ᱫᱚ ᱦᱟᱸᱜ ᱤᱭᱟᱹᱜ ᱛᱮ ᱠᱟᱱᱟ, ᱦᱮᱸ ᱛᱚ ᱱᱚᱜᱼᱚ ᱱᱚᱝᱠᱟ ᱢᱟᱱᱮ ᱟᱵᱚᱣᱟᱜ ᱥᱟᱶᱛᱟ ᱨᱮ ᱱᱤᱛᱚᱜ ᱢᱟᱱᱮ ᱪᱮᱫ ᱤᱧ ᱞᱟᱹᱭᱟ ᱟᱹᱰᱤ ᱚᱥᱩᱵᱤᱫᱟ ᱜᱤᱫᱽᱨᱟᱹ ᱠᱚᱦᱚᱸ ᱦᱚᱛᱮᱡ ᱛᱮ ᱦᱟᱺᱰᱤ ᱯᱟᱹᱣᱨᱟᱹ ᱧᱩ ᱦᱚᱛᱮᱡ ᱛᱮ ᱟᱨ ᱢᱟᱱᱮ ᱯᱟᱲᱦᱟᱜ ᱠᱷᱚᱱᱚᱱᱟᱜ ᱠᱚ ᱥᱟᱺᱜᱤᱧᱚᱜᱼᱟ ᱚᱞᱚᱜ ᱯᱟᱲᱦᱟᱜ ᱠᱷᱚᱡ ᱠᱚ ᱥᱟᱦᱟᱜ ᱠᱟᱱᱟ ᱵᱟᱹᱜᱤᱭᱮᱫᱟᱠᱚ ᱟᱰᱤ ᱠᱟᱹᱴᱤᱡ ᱠᱟᱹᱴᱤᱡ ᱩᱢᱮᱨ ᱨᱮᱜᱮ, ᱟᱻ ᱛᱚ ᱱᱚᱜᱼᱚ ᱱᱚᱝᱠᱟ ᱡᱩᱤ ᱚᱞᱚᱜ ᱯᱟᱲᱦᱟᱣ ᱵᱟᱵᱚᱱ ᱥᱮᱬᱟᱭᱟ ᱟᱵᱚ ᱟᱵᱚᱣᱟᱜ ᱥᱟᱶᱛᱟ ᱦᱚᱸ ᱟᱨᱚ ᱢᱟᱱᱮ ᱪᱮᱫ ᱤᱧ ᱢᱮᱱᱟ ᱮᱠᱫᱚᱢ ᱰᱟᱢᱟᱰᱳᱞ ᱪᱟᱵᱟᱜᱼᱟ ᱢᱤᱫᱴᱮᱱ ᱚᱞᱚᱜ ᱯᱟᱲᱦᱟᱣ ᱫᱚ ᱞᱟᱹᱠᱛᱤ ᱠᱟᱱ ᱜᱮᱭᱟ, ᱱᱤᱭᱟᱹ ᱱᱤᱛᱳᱜ ᱡᱩᱜᱽ ᱨᱮᱫᱚᱟᱲ ᱫᱚ ᱚᱞᱚᱜ ᱯᱟᱲᱦᱟᱣ ᱫᱚ ᱨᱟᱱ ᱦᱚᱸ ᱵᱟᱹᱱᱩᱜᱼᱟ, ᱚᱞᱚᱜ ᱯᱟᱲᱦᱟᱜ ᱜᱮ ᱦᱩᱭᱩᱜ ᱠᱟᱱᱟ ᱡᱚᱛᱚ ᱠᱷᱚᱱᱚᱱ ᱢᱟᱨᱟᱝ ᱦᱟᱹᱛᱭᱟᱨ ᱫᱚ ᱛᱚ ᱚᱱᱟᱧ ᱢᱟᱱᱮ ᱟᱹᱰᱤ ᱫᱩᱠ ᱵᱩᱡᱷᱟᱹᱜᱼᱟ ᱟᱯᱮ ᱥᱮᱫ ᱦᱚᱸ ᱚᱱᱠᱟ ᱪᱮᱫ ᱞᱮᱠᱟ ᱚᱞᱚᱜ ᱯᱟᱲᱦᱟᱣ ᱠᱚ ᱢᱟᱱᱮ ᱱᱚᱣᱟ ᱦᱟᱺᱰᱤ ᱯᱟᱹᱣᱨᱟ ᱨᱮ ᱪᱮᱫ ᱞᱮᱠᱟ ᱤᱯᱷᱮᱠᱴᱮ ᱮᱢᱮᱜ ᱠᱟᱱᱟ ᱚᱱᱟ ᱠᱟᱹᱴᱤᱡ ᱞᱟᱹᱭ ᱛᱟᱞᱟᱝ ᱢᱮ
ᱦᱮᱸ ᱱᱚᱣᱟ ᱦᱟᱺᱰᱤ ᱯᱟᱹᱣᱨᱟᱹ ᱠᱷᱟᱹᱛᱤᱨ ᱛᱮᱢ ᱢᱮᱱ ᱞᱮᱠᱷᱟᱡ ᱫᱚᱦᱚ ᱟᱹᱰᱤ ᱡᱟᱹᱥᱛᱤ ᱚᱞᱚᱜ ᱯᱟᱲᱦᱟᱜ ᱨᱮ ᱮᱯᱷᱮᱠᱴᱮ ᱮᱢᱮᱫ ᱠᱟᱱ ᱜᱮᱭᱟ ᱟᱨ ᱚᱱᱟ ᱠᱷᱟᱛ ᱛᱤᱨ ᱛᱮᱜᱮ ᱠᱟᱹᱴᱤᱡ ᱠᱟᱹᱴᱤᱡ ᱜᱤᱫᱽᱨᱟᱹ ᱠᱚ ᱚᱞᱚᱜ ᱯᱟᱲᱦᱟᱜ ᱠᱷᱚᱱ ᱠᱚ ᱥᱟᱦᱟᱣ ᱟᱠᱟᱱᱟ ᱥᱮᱠᱚ ᱥᱟᱹᱜᱤᱧ ᱠᱟᱱᱟ ᱟᱨ ᱟᱹᱰᱤ ᱠᱚᱢ ᱢᱮᱱ ᱫᱟᱲᱮᱭᱟᱜ-ᱟᱢ ᱟᱞᱮ ᱟᱹᱛᱩ ᱨᱮᱦᱚᱸᱧ ᱧᱮᱞ ᱞᱮᱠᱚ ᱠᱷᱟᱡ ᱟᱹᱰᱤ ᱠᱚᱢ ᱱᱚᱝᱠᱟ ᱥᱤᱠᱷᱱᱟᱹᱛ ᱦᱚᱲ ᱥᱮ ᱯᱟᱲᱦᱟᱜ ᱦᱚᱲ ᱠᱚᱢ ᱧᱟᱢ ᱠᱚᱣᱟ ᱟᱨ ᱡᱟᱹᱥᱛᱤ ᱱᱚᱣᱟ ᱢᱮᱞᱟ ᱴᱷᱮᱞᱟ ᱦᱟᱺᱰᱤ ᱯᱟᱹᱣᱨᱟᱹ ᱨᱮᱜᱮ ᱦᱟᱸᱜ ᱠᱚ ᱡᱚᱵᱮ ᱪᱟᱵᱟᱟᱣ ᱟᱠᱟᱱᱟ ᱟᱫᱚ ᱱᱚᱜᱼᱚ ᱱᱤᱭᱟᱹ ᱫᱚ ᱟᱯᱱᱟᱨ ᱜᱚ ᱵᱟᱵᱟ ᱥᱮ ᱟᱭᱩ ᱵᱟᱵᱟ ᱜᱮᱠᱚ ᱨᱚᱲ ᱞᱮᱠᱷᱟᱡ ᱜᱮ ᱱᱟᱯᱟᱭ ᱦᱩᱭᱩᱜᱼᱟ ᱟᱫᱚ ᱮᱱᱚᱛᱮᱫ ᱟᱭᱳ ᱵᱟᱵᱟ ᱦᱚᱸ ᱪᱮᱠᱟ ᱠᱚ ᱨᱚᱲᱟ, ᱟᱭᱳ ᱵᱟᱵᱟ ᱦᱚᱸ ᱚᱝᱠᱟᱜ ᱜᱮ, ᱚᱱᱟ ᱰᱟᱦᱟᱨ ᱨᱮᱜᱮ ᱢᱮᱱᱟᱜ ᱠᱚᱣᱟ ᱟᱫᱚ ᱚᱱᱟ ᱠᱷᱟᱹᱛᱤᱨ ᱛᱮ ᱦᱟᱸᱜ ᱜᱚᱴᱟᱥ ᱟᱵᱚᱣᱟᱜ ᱥᱟᱶᱛᱟ ᱢᱟᱱᱮ ᱰᱟᱢᱟᱰᱚᱞ ᱪᱟᱵᱟᱜ ᱠᱟᱱᱟ
ᱮᱠᱟᱞᱜᱮ ᱮᱠᱟᱞᱜᱮ ᱱᱚᱜᱼᱚᱭ ᱡᱟᱦᱟᱸᱟᱢ ᱞᱟᱹᱭ ᱠᱮᱫ ᱫᱚ ᱱᱤᱡᱮᱱ ᱜᱟᱨᱡᱮᱱ ᱜᱮ ᱡᱩᱫᱤ ᱴᱷᱤᱠ ᱵᱟᱭ ᱛᱟᱦᱮᱱᱟ ᱛᱚ ᱜᱤᱫᱽᱨᱟᱹ ᱫᱚ ᱚᱠᱟ ᱥᱮᱫ-ᱮ ᱪᱟᱞᱟᱜ ᱠᱟᱱᱟ ᱵᱟᱭ ᱪᱟᱞᱟᱜ ᱠᱟᱱᱟ ᱪᱮᱫ ᱮ ᱪᱤᱠᱟᱹᱜ ᱠᱟᱱᱟ ᱵᱟᱭ ᱪᱤᱠᱟᱹᱜ ᱠᱟᱱᱟ ᱤᱥᱠᱩᱞ ᱴᱷᱤᱠ ᱴᱷᱟᱠᱮ ᱪᱟᱞᱟᱜ ᱠᱟᱱᱟ ᱥᱮ ᱵᱟᱝ ᱟᱫᱚ ᱪᱮᱟᱛᱮᱭ ᱧᱮᱞᱮᱭᱟ, ᱟᱡᱜᱮ ᱴᱷᱤᱠᱴᱷᱟᱠ ᱵᱟᱝ ᱮ ᱛᱟᱦᱮᱱᱟ ᱥᱮᱛᱟᱜ ᱟᱹᱭᱩᱵ ᱡᱩᱫᱤ ᱱᱚᱝᱠᱟ ᱢᱟᱛᱟᱞ ᱧᱩ ᱠᱟᱛᱮᱫ-ᱮ ᱛᱟᱦᱮᱱᱟ ᱛᱟᱦᱞᱮ ᱛᱚ ᱫᱤᱥ ᱦᱩᱫᱤᱥ ᱢᱟ ᱩᱱᱤᱭᱟᱜ ᱫᱚ ᱟᱜ ᱜᱚᱜ ᱛᱟᱭ ᱜᱤᱫᱽᱨᱟᱹᱧ ᱧᱮᱞᱮᱭᱟ ᱥᱮ ᱟᱡ ᱡᱮ ᱵᱟᱭ ᱥᱟᱢᱵᱲᱟᱣ ᱫᱟᱲᱮᱭᱟᱜᱼᱟ ᱛᱚ ᱚᱠᱟᱨᱮ ᱜᱤᱫᱽᱨᱟᱹᱭ ᱧᱮᱞᱮᱭᱟ ᱡᱮ ᱴᱷᱤᱠ ᱴᱷᱟᱠᱮ ᱠᱩᱞᱮᱭᱟ ᱤᱥᱠᱩᱞ ᱨᱮ ᱟ‌ᱪᱮᱠᱟᱛᱮ ᱛᱚ ᱚᱱᱟ ᱦᱚᱛᱮᱡ ᱛᱮ ᱦᱟᱜ ᱟᱹᱰᱤ ᱚᱥᱩᱵᱤᱫᱷᱟ ᱜᱮ ᱦᱩᱭᱩᱜ ᱠᱟᱱᱟ ᱚᱱᱮ ᱜᱤᱫᱽᱨᱟᱹ ᱯᱟᱲᱦᱟᱜ ᱚᱱᱠᱟᱱ ᱠᱚ ᱚᱱᱠᱟᱱ ᱠᱚ ᱯᱚᱨᱤᱵᱟᱨ ᱠᱷᱚᱱ ᱜᱮ ᱵᱤᱥᱤ ᱠᱚ ᱵᱟᱹᱜᱤᱭᱮᱜᱼᱟ ᱠᱟᱹᱴᱤᱡ ᱩᱢᱮᱨ ᱠᱷᱚᱱᱜᱮ ᱛᱚ ᱱᱚᱜᱼᱚ ᱱᱚᱝᱠᱟ ᱞᱮᱠᱟᱛᱮ ᱡᱚᱫᱤ ᱟᱵᱚ ᱫᱤᱱ ᱫᱤᱱ ᱱᱚᱝᱠᱟ ᱜᱮ ᱪᱟᱞᱟᱣ ᱤᱫᱤᱜ ᱛᱟᱵᱚᱱᱟ, ᱛᱟᱦᱮᱱ ᱠᱷᱟᱱ ᱫᱚ ᱟᱵᱚ ᱫᱚ ᱩᱛᱱᱟᱹᱣ ᱰᱟᱦᱟᱨ ᱨᱮᱫᱚ ᱦᱟᱸᱜ ᱩᱱᱟᱹᱜ ᱪᱚᱴ ᱫᱚ ᱟᱹᱰᱤ ᱚᱠᱛᱚ ᱞᱟᱜᱟᱜ ᱛᱟᱵᱚᱱᱟ ᱩᱛᱱᱟᱹᱣ ᱛᱮ ᱟᱨ ᱱᱚᱜᱼᱚ ᱱᱚᱝᱠᱟ ᱢᱤᱫᱴᱮᱱ ᱚᱵᱚᱥᱛᱟ ᱨᱮ ᱦᱟᱸᱜ ᱢᱮᱱᱟᱜ ᱵᱚᱱᱟ
ᱟᱫᱚ ᱱᱚᱜᱼᱚ ᱱᱤᱭᱟᱹ ᱠᱚ ᱡᱤᱱᱤᱥ ᱨᱮᱫᱚ ᱡᱟᱦᱟᱱᱟᱜ ᱱᱚᱝᱠᱟᱱ ᱟᱵᱚ ᱠᱚ ᱡᱩᱣᱟᱹᱱ ᱛᱤᱱᱟᱹᱜ ᱢᱮᱱᱟᱜ ᱵᱚᱱᱟ ᱥᱤᱠᱷᱱᱟᱹᱛ ᱦᱚᱲ ᱟᱵᱚ ᱜᱮ ᱡᱟᱦᱟᱱᱟᱜ ᱵᱚᱱ ᱪᱮᱠᱟ ᱫᱟᱲᱮᱭᱟᱜᱼᱟ ᱮᱱᱛᱮᱫ ᱱᱚᱣᱟ ᱥᱚᱨᱠᱟᱨ ᱥᱮᱫ ᱦᱚᱸ ᱠᱚ ᱵᱟᱝ ᱦᱩᱭ ᱫᱟᱲᱮᱭᱟᱜᱼᱟ ᱡᱟᱦᱟᱸ ᱞᱮᱠᱟ ᱥᱟᱢᱟᱡᱤᱠ ᱯᱟᱦᱴᱟ ᱦᱚᱸ ᱡᱚᱛᱚ ᱠᱚ ᱧᱩ ᱵᱩᱞ ᱪᱟᱵᱟ ᱜᱮᱭᱟ ᱦᱟᱸᱜ ᱟᱨ ᱟᱠᱚᱨᱮᱱ ᱜᱚ ᱵᱟᱵᱟ ᱦᱚᱸ ᱱᱚᱜ-ᱚ ᱱᱚᱝᱠᱟ ᱜᱮ ᱚᱱᱟ ᱰᱟᱦᱟᱨ ᱨᱮᱜᱮ ᱧᱩ ᱵᱩᱞ ᱛᱮᱜᱮ ᱢᱮᱱᱟᱜ ᱠᱚᱣᱟ, ᱱᱚᱛᱮᱱᱟᱜ ᱟᱵᱚ ᱡᱩᱣᱟᱹᱱ ᱠᱚ ᱢᱮᱱᱟᱜ ᱵᱚᱱᱟ ᱟᱹᱛᱩ ᱟᱹᱛᱩ ᱰᱤᱦᱟᱹ ᱰᱤᱦᱟᱹ ᱵᱚᱱ ᱪᱟᱞᱟᱣ ᱞᱮᱱᱠᱟᱡ ᱟᱨ ᱱᱚᱝᱠᱟ ᱮᱣᱮᱨᱱᱮᱥ ᱵᱚᱱ ᱠᱚᱨᱟᱣ ᱞᱮᱠᱷᱟᱡ ᱡᱮ ᱱᱚᱣᱟ ᱦᱟᱺᱰᱤ ᱯᱟᱹᱣᱨᱟᱹ ᱫᱚ ᱢᱤᱫᱴᱮᱱ ᱵᱤᱥ ᱡᱤᱱᱤᱥ ᱠᱟᱱᱟ, ᱱᱚᱣᱟᱛᱮ ᱥᱚᱢᱟᱡᱽ ᱵᱟᱹᱲᱤᱡᱚᱜ ᱠᱟᱱ ᱛᱟᱵᱚᱱᱟ ᱥᱟᱶᱛᱟ ᱵᱟᱹᱲᱤᱡᱚᱜ ᱠᱟᱱ ᱛᱟᱵᱚᱱᱟ ᱥᱮ ᱡᱟᱦᱟᱸ ᱱᱟᱯᱟᱭ ᱰᱟᱦᱟᱨ ᱛᱮ ᱵᱟᱵᱩᱱ ᱪᱟᱞᱟᱣ ᱫᱟᱲᱮᱜ ᱠᱟᱱᱟ ᱟᱭᱢᱟ ᱞᱮᱠᱟ ᱱᱚᱝᱠᱟ ᱚᱲᱟᱜ ᱠᱚ ᱥᱮ ᱜᱷᱟᱨᱚᱸᱡᱽ ᱨᱟᱹᱯᱩᱫᱚᱜ ᱠᱟᱱ ᱛᱟᱠᱚᱣᱟ ᱱᱚᱜ-ᱚ ᱱᱤᱭᱟᱹ ᱵᱟᱵᱚᱛ ᱛᱮᱵᱚᱱ ᱞᱟᱹᱭ ᱟᱹᱜᱩ ᱠᱷᱟᱡ ᱫᱚ ᱦᱟᱜ ᱮᱱᱦᱚᱸ ᱯᱟᱥᱮᱜ ᱠᱚ ᱵᱩᱡᱷᱟᱹᱣ ᱧᱚᱜ ᱜᱮᱭᱟ ᱟᱫᱚ
ᱮᱠᱟᱞᱜᱮ ᱟᱹᱰᱤ ᱱᱟᱯᱟᱭ ᱱᱚᱰᱮ ᱦᱟᱜ ᱟᱢ ᱥᱟᱶ ᱨᱟᱠᱟᱵ ᱠᱟᱫᱟ ᱢᱤᱫᱴᱮᱱ ᱦᱟᱺᱰᱤ ᱯᱟᱹᱣᱨᱟᱹ ᱧᱩ ᱛᱮᱫᱚ ᱥᱩᱫᱩ ᱥᱟᱶᱛᱟ ᱫᱚ ᱵᱟᱝ ᱨᱟᱹᱯᱩᱜᱚᱜ ᱠᱟᱱᱟ, ᱢᱟᱱᱮ ᱢᱤᱫᱴᱮᱱ ᱥᱚᱢᱟᱡᱽ ᱦᱚᱸ ᱵᱟᱝ ᱤᱭᱟᱹᱜ ᱠᱟᱱᱟ ᱢᱤᱫᱴᱮᱱ ᱜᱷᱟᱨᱚᱸᱡᱽ ᱦᱚᱸ ᱨᱟᱹᱯᱩᱜᱚᱜ ᱠᱟᱱᱟ, ᱧᱮᱞᱟᱢ ᱦᱟᱜ ᱢᱤᱫ ᱵᱟᱨᱭᱟ ᱜᱷᱟᱨᱚᱸᱡᱽ ᱨᱮ ᱱᱚᱝᱠᱟ ᱦᱩᱭᱩᱜᱼᱟ ᱛᱚ ᱵᱟᱵᱟ ᱦᱚᱲ ᱦᱟᱺᱰᱤ ᱯᱟᱹᱣᱨᱟᱹ ᱧᱩ ᱠᱟᱛᱮ ᱟᱡᱨᱮᱱ ᱟᱭᱳ ᱦᱚᱲᱮ ᱫᱟᱞᱮᱭᱟ ᱡᱷᱚᱜᱽᱲᱟᱭ ᱭᱟ ᱟᱭ ᱜᱮ ᱧᱮᱞᱚᱜᱼᱟ ᱱᱚᱜᱼᱚ ᱱᱚᱝᱠᱟ ᱠᱟᱛᱮᱫ ᱜᱮ ᱟᱹᱰᱤ ᱟᱭᱢᱟ ᱱᱚᱝᱠᱟᱱᱟᱜ ᱜᱷᱟᱨᱚᱸᱡᱽ ᱠᱚᱦᱚᱸ ᱨᱟᱹᱯᱩᱫ ᱵᱟᱲᱟᱣ ᱠᱟᱱᱟ, ᱟᱨ ᱱᱚᱣᱟ ᱫᱚ ᱫᱟᱹᱭᱤ ᱫᱚ ᱚᱱᱟ ᱯᱟᱹᱨᱣᱟᱹ ᱦᱟᱺᱰᱤ ᱜᱮ ᱚᱱᱟ ᱵᱟᱭ ᱧᱩ ᱞᱮᱠᱷᱟᱡ ᱫᱚ ᱚᱱᱟ ᱜᱷᱟᱨᱚᱸᱡᱽ ᱫᱚ ᱟᱹᱰᱤ ᱢᱚᱡᱽ ᱛᱮ ᱠᱟᱹᱢᱤ ᱤᱭᱟᱹ ᱠᱟᱛᱮᱜ ᱠᱤᱱ ᱠᱷᱟᱸᱰᱟᱣ ᱠᱮᱭᱟ ᱢᱮᱱᱠᱷᱟᱱ ᱫᱚ ᱵᱟᱝᱟ ᱚᱱᱤ ᱧᱩ ᱟᱹᱜᱩ ᱠᱟᱜᱼᱟ ᱟᱨ ᱡᱷᱟᱢᱮᱞᱟ ᱚᱱᱠᱟ ᱯᱨᱟᱭᱠᱤᱱ ᱠᱷᱟᱹᱯᱟᱨᱤᱜ-ᱟ ᱠᱷᱟᱹᱯᱟᱨᱤ ᱠᱷᱟᱹᱯᱟᱨᱤ ᱛᱮᱫᱚ ᱛᱤᱱ ᱫᱤᱱᱜᱮ ᱢᱤᱫᱴᱮᱱ ᱡᱟᱦᱟᱭ ᱦᱚᱲᱜᱮᱢ ᱥᱟᱦᱟᱣ ᱠᱮᱭᱟ ᱛᱚ ᱱᱚᱜ-ᱚ ᱱᱚᱝᱠᱟ ᱠᱟᱛᱮ ᱟᱹᱰᱤ ᱟᱭᱢᱟ ᱦᱚᱸ ᱜᱷᱟᱨᱚᱸᱡᱽ ᱥᱮ ᱨᱟᱹᱯᱩᱜ ᱧᱮᱞ ᱵᱟᱲᱟᱣ ᱠᱟᱱ ᱦᱳᱭ ᱠᱟᱱ ᱜᱮᱭᱟ
ᱟᱠᱟ ᱞᱮᱠᱟ ᱱᱚᱣᱟ ᱠᱚᱫᱚ ᱱᱚᱜ-ᱚᱭ ᱤᱧ ᱞᱟᱹᱭ ᱪᱮᱫᱞᱮᱠᱟᱜᱮ ᱦᱟᱜ ᱟᱵᱚ ᱜᱮᱵᱚᱱ ᱤᱭᱟᱹ ᱫᱟᱲᱮᱜᱼᱟ ᱱᱩᱠᱩ ᱵᱚᱱ ᱚᱣᱟᱨ ᱨᱟᱠᱟᱵ ᱫᱟᱲᱮᱣᱟᱠᱚᱣᱟ ᱱᱚᱣᱟ ᱦᱟᱺᱰᱤ ᱠᱚ ᱠᱷᱚᱡ
ᱮᱠᱟᱞ ᱮᱠᱟᱞ ᱱᱚᱣᱟ ᱫᱚ ᱟᱵᱚ ᱡᱩᱣᱟᱹᱱ ᱠᱚᱜᱮ ᱱᱤᱛᱚᱜ ᱫᱚ ᱱᱚᱣᱟ ᱟᱵᱚᱣᱟᱜ ᱛᱤ ᱨᱮᱜᱮ ᱢᱮᱱᱟᱜᱼᱟ ᱡᱩᱫᱤ ᱵᱚᱱ ᱡᱟᱦᱟ ᱞᱮᱠᱟ ᱫᱟᱲᱮᱜ ᱠᱷᱟᱱ ᱫᱚ ᱟᱨ ᱵᱟᱝᱠᱷᱟᱱ ᱫᱚ ᱟᱹᱰᱤ ᱚᱵᱚᱥᱛᱷᱟ ᱦᱟᱜ ᱠᱷᱟᱨᱟᱯ ᱜᱮ ᱟᱵᱚᱣᱟᱜ ᱫᱚ ᱜᱚᱢᱠᱮ ᱢᱟ ᱮᱱᱠᱷᱟᱱ ᱚᱠᱛᱚ ᱠᱚᱦᱚᱸ ᱦᱳᱭᱮᱱ ᱛᱟᱞᱟᱝᱟ ᱡᱟᱱᱤᱡ ᱟᱨ ᱱᱚᱝᱠᱟ ᱜᱮᱞᱟᱝ